ᱦᱮᱞᱳ
ᱦᱮᱸ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ, ᱤᱧᱟᱜ ᱨᱚᱲ ᱟᱸᱡᱚᱢᱚᱜ ᱠᱟᱱᱟ?
ᱟᱢᱟᱜ ᱨᱚᱲ ᱵᱮᱥ ᱴᱷᱤᱠ ᱵᱟᱭ ᱟᱸᱡᱚᱢᱚᱜ ᱠᱟᱱᱟ᱾
ᱱᱤᱛᱚᱜ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ ᱟᱫᱚ ᱵᱟᱹᱭ ᱵᱟᱹᱭ ᱤᱧ ᱞᱮᱠᱟ ᱫᱚ ᱵᱚᱞᱮ ᱵᱟᱭ ᱟᱸᱡᱚᱢᱚᱜ ᱠᱟᱱᱟ᱾
ᱦᱳᱭ ᱵᱷᱟᱹᱜᱤ ᱜᱮᱭᱟᱞᱮ, ᱟᱯᱮ ᱠᱚᱜᱮ
ᱦᱮᱸ ᱟᱞᱮ ᱦᱚᱸ ᱵᱷᱟᱜᱮᱹ ᱜᱮ᱾ ᱟᱸᱡᱚᱢᱚᱜ ᱠᱟᱱᱟ ᱟᱸᱡᱚᱢᱚᱜ ᱠᱟᱱᱟ᱾
ᱠᱷᱩᱵ ᱜᱮ ᱟᱞᱮ ᱫᱚᱞᱮ ᱵᱷᱟᱜᱮᱹ ᱜᱮᱭᱟᱞᱮ᱾
ᱚ ᱟᱞᱮ ᱦᱚᱸᱞᱮ ᱢᱚᱡᱽ ᱜᱮᱭᱟ᱾
ᱚ, ᱟᱨ ᱛᱚᱵᱮ ᱪᱮᱫ ᱠᱚᱯᱮ ᱪᱤᱠᱟᱹ ᱵᱟᱲᱟᱭᱟᱭᱮᱫ ᱟ ᱚᱲᱟᱜ ᱠᱚᱨᱮ ᱫᱚ?
ᱱᱤᱛᱚᱜ ᱫᱚ ᱚᱲᱟᱜ ᱠᱚᱨᱮ ᱜᱮ ᱦᱩᱲᱩ ᱠᱚ ᱨᱚᱦᱚᱭ ᱠᱚ ᱦᱩᱭ ᱵᱟᱲᱟᱜ ᱠᱟᱱᱟ᱾
ᱟᱪᱪᱷᱟ᱾
ᱟᱨ ᱟᱯᱮ ᱚᱱᱛᱮ ᱫᱚ?
ᱟᱞᱮ ᱟᱞᱮᱥᱮᱱ ᱦᱚᱸ ᱨᱚᱦᱚᱭᱮᱫ-ᱟ ᱠᱚ᱾ ᱟᱫᱚ ᱟᱞᱮ ᱫᱚᱞᱮ ᱪᱟᱵᱟᱣ ᱟᱠᱟᱫ-ᱟ᱾
ᱚ ᱛᱟᱦᱚᱞᱮ ᱟᱯᱮ ᱥᱮᱫ ᱛᱚ ᱦᱩᱲᱩ ᱨᱚᱦᱚᱭ ᱪᱟᱵᱟᱜ ᱟᱠᱟᱱᱟ?
ᱦᱳᱭ ᱪᱟᱵᱟ ᱟᱠᱟᱫᱟᱞᱮ ᱟᱞᱮ ᱫᱚ ᱵᱟᱠᱚ ᱪᱟᱵᱟ ᱟᱠᱟᱜ-ᱟ ᱟᱭᱢᱟ ᱠᱚ ᱨᱚᱦᱚᱭ ᱮᱫ ᱜᱮᱭᱟ ᱠᱚ᱾ ᱛᱚᱦᱚᱢ ᱠᱤᱪᱩ ᱜᱷᱚᱲ ᱫᱚᱢ
ᱚ ᱦᱮᱸ ᱦᱮᱸ ᱛᱟᱦᱞᱮ ᱟᱯᱮ ᱫᱤᱥᱚᱢ ᱫᱚ ᱪᱮᱫ ᱞᱮᱠᱟᱱ ᱫᱤᱥᱚᱢ ᱠᱟᱱᱟ ᱛᱟᱦᱚᱞᱮ?
ᱦᱩᱸ?
ᱦᱮᱸ ᱡᱚᱢ ᱡᱚᱢ ᱦᱩᱭ ᱠᱟᱱᱟ᱾
ᱚ
ᱟᱨ ᱞᱟᱹᱭ ᱫᱤᱧ ᱛᱟᱦᱚᱞᱮ ᱟᱯᱮ ᱫᱤᱥᱚᱢ ᱫᱚ ᱪᱮᱫ ᱞᱮᱠᱟᱱ ᱫᱤᱥᱚᱢ ᱠᱟᱱ ᱛᱟᱯᱮᱭᱟ?
ᱟᱞᱮ ᱫᱤᱥᱚᱢ ᱟᱞᱮ ᱫᱤᱥᱚᱢ ᱫᱚ ᱵᱤᱞᱟᱱ ᱴᱟᱺᱰᱤ᱾ ᱵᱤᱞᱟᱱ ᱴᱟᱺᱰᱤ ᱵᱤᱨ-ᱵᱩᱨᱩ ᱦᱳᱭ ᱵᱤᱨ ᱵᱩᱨᱩ ᱠᱚᱫᱚ ᱵᱟᱹᱱᱩᱜ ᱠᱟᱜ-ᱟ ᱢᱟᱱᱮ ᱥᱚᱢᱟᱱ ᱜᱮᱭᱟ᱾
ᱦᱳᱭ ᱦᱳᱭ ᱟᱨ ᱟᱯᱮ ᱫᱤᱥᱚᱢ ᱫᱚ ᱚᱠᱟᱞᱮᱠᱟ?
ᱟᱞᱮ ᱫᱤᱥᱚᱢ ᱫᱚ ᱫᱷᱤᱨᱤ ᱫᱤᱥᱚᱢ᱾
ᱚᱸ ᱟᱪᱷᱟ ᱵᱟᱹᱜᱤ ᱜᱮ ᱚᱱᱟ ᱦᱚᱸ ᱫᱷᱤᱨᱤ
ᱦᱮᱸ ᱵᱤᱨ ᱵᱩᱨᱩ ᱫᱚ ᱵᱟᱹᱱᱩᱜ-ᱟ ᱠᱤᱱᱛᱩ ᱵᱤᱨ ᱵᱩᱨᱩ ᱫᱚ ᱵᱟᱹᱱᱩᱜ-ᱟ ᱫᱷᱤᱨᱤ ᱫᱤᱥᱚᱢ ᱜᱮ ᱟᱨᱠᱤ᱾
ᱚ ᱟᱪᱪᱷᱟ ᱦᱩᱸ ᱦᱩᱸ
ᱟᱨ ᱛᱟᱦᱚᱞᱮ ᱚᱱᱠᱟ ᱪᱮᱫ ᱠᱚᱵᱤᱱ ᱪᱤᱠᱟᱹ ᱵᱟᱲᱟᱭ ᱜᱮᱭᱟ? ᱛᱟᱦᱞᱮᱠᱟ ᱚᱱᱠᱟ ᱦᱮᱸ
ᱩᱸ ᱟᱞᱮᱭᱟᱜ ᱫᱚ ᱢᱤᱫᱴᱟᱝ ᱢᱳᱵᱟᱭᱤᱞ ᱫᱚᱠᱟᱱ ᱢᱮᱱᱟᱜ ᱛᱟᱞᱮᱭᱟ ᱛᱚ ᱟᱫᱚ ᱚᱸᱰᱮ ᱜᱮ ᱛᱟᱦᱮᱱ ᱦᱩᱭᱩᱜ ᱜᱮᱭᱟ᱾
ᱚ ᱟᱪᱪᱷᱟ ᱟᱪᱷᱟ ᱟᱪᱷᱟ᱾
ᱦᱳᱭ ᱟᱯᱮ ᱫᱚ ᱪᱮᱫ ᱠᱚᱯᱮ ᱪᱤᱠᱟᱹᱭᱮ-ᱟ? ᱟᱯᱮᱭᱟᱜ ᱚᱞᱚᱜ ᱯᱟᱲᱦᱟᱣ ᱫᱚ
ᱟ ᱪᱤᱠᱟᱹ ᱦᱮᱸ ᱚᱱ ᱯᱟᱲᱦᱟᱣ ᱠᱚᱫᱚ ᱢᱩᱪᱟᱹᱫ ᱟᱠᱟᱱᱟ᱾ ᱚᱞ ᱠᱚᱫᱚ ᱢᱩᱪᱟᱹᱫ ᱟᱠᱟᱱᱟ᱾
ᱚ ᱦᱳᱭ ᱟᱸᱡᱚᱢ ᱠᱮᱫᱤᱧ᱾
ᱦᱩᱸ ᱚᱱᱟ ᱠᱚᱫᱚ ᱢᱩᱪᱟᱹᱫ ᱟᱠᱟᱱᱟ ᱟᱫᱚ ᱚᱱᱠᱟ ᱚᱲᱟᱜ ᱠᱚᱨᱮᱫ ᱜᱮ ᱟᱨᱠᱤ ᱠᱟᱹᱢᱤ ᱵᱟᱲᱟ ᱦᱩᱭᱩᱜ ᱜᱮᱭᱟ ᱦᱮᱸ ᱥᱮ
ᱦᱩᱸ ᱴᱷᱤᱠ ᱜᱮᱭᱟ᱾
ᱟᱨ ᱛᱟᱦᱚᱞᱮ ᱟᱯᱮᱥᱮᱫ ᱫᱚ ᱫᱟᱜ ᱵᱟᱲᱟᱭ ᱮᱫᱟᱭ ᱥᱮ ᱵᱟᱭ ᱫᱟᱜ ᱮᱫᱟ?
ᱟᱞᱮ ᱥᱮᱱ ᱫᱟᱜ ᱮ ᱜᱮᱭᱟᱭ᱾
ᱚ
ᱦᱚᱭ ᱫᱚᱢᱮ ᱜᱮ ᱫᱟᱜ ᱠᱟᱫᱟ ᱟᱞᱮ ᱥᱮᱱ ᱫᱚ᱾
ᱚ᱾
ᱦᱩᱸ᱾
ᱚ ᱟᱪᱪᱷᱟ ᱛᱟᱦᱚᱞᱮ ᱟᱹᱰᱤ ᱢᱤᱫᱴᱟᱝ ᱵᱮᱥ ᱠᱟᱛᱷᱟᱢ ᱞᱟᱹᱭ ᱠᱮᱫᱟ ᱡᱟᱦᱟᱸ ᱫᱚ ᱢᱳᱵᱟᱭᱤᱞ ᱫᱚᱠᱟᱱ ᱦᱮᱱᱟᱜ ᱛᱟᱯᱮᱭᱟ ᱵᱟᱝ?
ᱦᱩᱸ᱾
ᱟᱪᱪᱷᱟ ᱛᱟᱦᱚᱞᱮ ᱚᱱᱟ ᱢᱳᱵᱟᱭᱤᱞ ᱫᱚᱠᱟᱱ ᱫᱚ ᱢᱟᱱᱮ ᱪᱮᱫ ᱞᱮᱠᱟ ᱪᱮᱫᱠᱟ ᱨᱳᱡᱽᱜᱟᱨ ᱦᱩᱭᱩᱜ ᱜᱮᱭᱟ ᱯᱚᱭᱥᱟ ᱠᱚ ᱠᱟᱹᱣᱰᱤ ᱠᱚ?
ᱫᱚᱢᱮ ᱢᱟᱱᱮ ᱵᱮᱥ ᱜᱮ ᱦᱩᱭᱩᱜᱼᱟ᱾ ᱞᱟᱹᱭ ᱞᱮᱠᱷᱟᱱ ᱫᱚᱢᱮ ᱵᱮᱥ᱾ ᱤᱧ ᱫᱚ ᱵᱟᱥ ᱛᱟᱦᱮᱱᱟᱹᱧ ᱚᱸᱰᱮ ᱜᱮ ᱟᱨ ᱵᱟᱵᱟ ᱛᱟᱠᱚ ᱫᱚ ᱩᱱᱠᱩ ᱠᱚ ᱟᱹᱠᱷᱨᱤᱧ ᱵᱟᱲᱟᱭᱟ ᱤᱧ ᱵᱟᱥ ᱪᱟᱞᱟᱣ ᱠᱚᱜ ᱤᱧ ᱫᱩᱲᱩᱵ ᱠᱚᱜᱼᱟ ᱤᱧᱫᱚ ᱚᱱᱮᱠ ᱠᱤᱪᱷᱩ ᱫᱚ ᱟᱹᱰᱤ ᱟᱫᱚ ᱵᱟᱹᱧ ᱵᱟᱲᱟᱭᱮᱱᱟ ᱤᱧᱫᱚ ᱠᱚᱭᱚᱜ ᱵᱟᱲᱟᱭᱮᱧ ᱵᱟᱥ᱾ ᱦᱳᱭ ᱦᱮᱸ᱾
ᱟᱫᱚ ᱟᱪᱪᱷᱟ ᱚᱱᱟ ᱛᱟᱦᱚᱞᱮ ᱟᱯᱮᱭᱟᱜ ᱫᱚᱠᱟᱱ ᱨᱮᱫᱚ ᱪᱮᱫ ᱯᱷᱳᱱ ᱠᱚ ᱧᱟᱢᱚᱜᱼᱟ?
ᱡᱚᱛᱚ ᱞᱮᱠᱟᱱᱟᱜ ᱯᱷᱳᱱ ᱠᱚ ᱧᱟᱢᱚᱜᱼᱟ᱾
ᱟᱪᱪᱷᱟ ᱢᱟᱱᱮ ᱥᱩᱨᱩ ᱠᱷᱚᱱᱟᱜ ᱮᱠᱫᱚᱢ ᱢᱟᱱᱮ
ᱦᱚᱸ᱾
ᱟᱪᱪᱷᱟ ᱟᱪᱪᱷᱟ᱾ ᱟᱨ ᱚᱱᱟ ᱵᱮᱜᱚᱨ? ᱠᱚᱢᱯᱤᱭᱩᱴᱟᱨ ᱚᱱᱟ ᱵᱮᱜᱚᱨ ᱠᱚᱢᱯᱤᱭᱩᱴᱟᱨ ᱞᱮᱯᱴᱯ ᱠᱚ
ᱦᱚᱸ ᱞᱮᱯᱴᱚᱯ ᱧᱟᱢᱚᱜᱼᱟ ᱟᱨ ᱯᱷᱟᱨᱱᱤᱪᱟᱨ ᱠᱚ ᱡᱟᱦᱟᱸ ᱯᱷᱨᱤᱡ ᱠᱚ᱾ ᱠᱩᱞᱟᱨ ᱠᱚ, ᱦᱳᱭ ᱚᱱᱟ ᱠᱚᱦᱚᱸ ᱧᱟᱢᱚᱜ ᱜᱮᱭᱟ᱾
ᱚ ᱛᱟᱦᱚᱞᱮ ᱟᱹᱰᱤ ᱵᱮᱥ᱾ ᱟᱪᱪᱷᱟ ᱛᱟᱦᱞᱮ ᱚᱱᱟ ᱢᱟᱞ ᱠᱚᱫᱚ ᱡᱚᱛᱚ ᱵᱟᱭᱨᱮ ᱠᱷᱚᱱᱟᱜ ᱯᱮ ᱟᱹᱜᱩᱭᱟ ᱵᱟᱝ?
ᱦᱳᱭ ᱵᱟᱨᱦᱮ ᱠᱷᱚᱱᱟᱜ ᱜᱮ ᱟᱹᱜᱩ ᱦᱩᱭᱩᱜ ᱜᱮᱭᱟ ᱚᱱᱟ ᱠᱚᱫᱚ ᱦᱳᱭ ᱦᱳᱭ᱾
ᱢᱟᱱᱮ ᱟᱹᱜᱩ ᱫᱚ ᱥᱮᱱᱚᱜ ᱜᱮᱭᱟ ᱯᱮ ᱥᱮᱠᱚ ᱟᱹᱜᱩ ᱦᱚᱴᱚ ᱠᱟᱜᱼᱟ ᱠᱚᱢᱯᱟᱱᱤ ᱛᱷᱳᱨᱳ ᱛᱮ?
ᱚᱠᱟ ᱫᱚ ᱵᱟᱵᱟᱭ ᱪᱟᱞᱟᱜ ᱜᱮᱭᱟ ᱟᱨ ᱚᱠᱟ ᱫᱚᱠᱚ ᱟᱹᱜᱩ ᱦᱚᱴᱚ ᱠᱟᱜᱼᱟ᱾
ᱚ ᱟᱪᱪᱷᱟ᱾
ᱦᱮᱸ᱾
ᱟᱪᱶᱷᱟ ᱡᱟᱭ ᱦᱳᱠ ᱟᱹᱰᱤ ᱱᱟᱯᱟᱭ ᱠᱟᱛᱷᱟ᱾ ᱛᱟᱦᱞᱮ ᱚᱱᱟ ᱛᱟᱦᱞᱮ ᱚᱞ ᱯᱟᱲᱦᱟᱣ ᱠᱚᱫᱚ?
ᱤᱧ ᱠᱚᱞᱮᱡᱽ ᱮᱜ ᱤᱧ ᱱᱤᱛᱚᱜ᱾
ᱟᱪᱪᱷᱟ ᱟᱪᱪᱷᱟ᱾ ᱛᱟᱦᱞᱮ ᱠᱚᱞᱮᱡᱽ ᱠᱚᱞᱮᱡᱽ ᱠᱚᱞᱮᱡᱽ ᱛᱮ ᱢᱟᱱᱮ ᱫᱚᱠᱟᱱ ᱠᱚᱦᱚᱸ ᱠᱟᱹᱴᱤᱡ ᱮᱢ ᱧᱮᱞ ᱵᱟᱲᱟᱭ
ᱦᱳᱭ ᱥᱮᱬᱟ ᱦᱩᱭᱩᱜ ᱠᱟᱱᱟ ᱦᱳᱭ᱾ ᱛᱷᱚᱲᱟ ᱛᱷᱚᱲᱟ ᱥᱮᱬᱟ ᱦᱩᱭᱩᱜ ᱠᱟᱱᱟ ᱚᱱᱠᱟ ᱠᱚ ᱛᱤᱱᱟᱹᱜ ᱪᱮᱫ ᱞᱮᱠᱟ᱾
ᱦᱮᱸ ᱦᱮᱸ ᱥᱮᱬᱟ ᱦᱚᱸ ᱞᱟᱹᱠᱛᱤ ᱠᱟᱱ ᱜᱮᱭᱟ᱾
ᱦᱳᱭ ᱦᱟᱯᱮᱱ ᱫᱤᱱ ᱨᱮ ᱠᱟᱹᱢᱤ ᱨᱮ ᱞᱟᱜᱟᱜ ᱠᱷᱟᱱ᱾
ᱦᱮᱸ ᱪᱮᱫᱟᱜ ᱞᱟᱜᱟᱜᱼᱟ ᱚᱵᱚᱥᱳᱭ ᱞᱟᱜᱟᱜᱼᱟ, ᱪᱮᱫᱟᱜ ᱵᱟᱝ ᱞᱟᱜᱟᱜᱼᱟ ᱟᱫᱚ ᱵᱟᱠᱚ ᱞᱟᱹᱭᱟ ᱢᱤᱫᱴᱟᱝ ᱠᱟᱛᱷᱟ ᱦᱮᱱᱟᱜᱼᱟ ᱡᱮ ᱚᱞ ᱯᱟᱲᱦᱟᱣ ᱥᱟᱶ ᱥᱟᱶ ᱛᱮᱜᱮ ᱥᱟᱱᱟᱢᱟᱜ ᱡᱩᱫᱤ ᱠᱟᱹᱢᱤ ᱠᱚ ᱟᱨᱚ ᱮᱴᱟᱜ ᱠᱟᱹᱢᱤ ᱠᱚᱵᱚᱱ ᱥᱮᱬᱟ ᱠᱟᱜᱼᱟ ᱛᱟᱦᱚᱞᱮ ᱠᱷᱟᱱ ᱫᱚ ᱱᱤᱡᱮᱨᱟᱜ ᱜᱮ ᱵᱷᱟᱹᱜᱤ ᱭᱟ ᱥᱮ᱾
ᱦᱳᱭ ᱦᱳᱭ ᱚᱱᱟ ᱠᱷᱟᱹᱛᱤᱨ ᱪᱟᱞᱟᱜ ᱜᱤᱭᱟᱹᱧ᱾
ᱚ ᱟᱪᱪᱷᱟ ᱟᱪᱪᱷᱟ ᱦᱮᱸ ᱟᱹᱰᱤ ᱵᱮᱥ ᱛᱟᱦᱞᱮ᱾
ᱟ ᱚᱸᱰᱮ ᱩᱱᱠᱩ ᱡᱟᱦᱟᱸᱭ ᱜᱚᱲᱚ ᱥᱚᱯᱚᱦᱚᱫ ᱞᱟᱹᱜᱤᱫ ᱞᱮ ᱫᱚᱦᱚ ᱟᱠᱟᱫᱮᱭᱟ ᱵᱟᱨ ᱦᱚᱲ ᱞᱮ ᱫᱚᱦᱚ ᱟᱠᱟᱫ ᱠᱤᱱᱟ᱾ ᱦᱟᱱᱮ ᱟᱞᱮ ᱠᱚ ᱜᱚᱲᱚ ᱞᱟᱹᱜᱤᱫ ᱢᱟ ᱦᱟᱸᱜ ᱟᱞᱮ ᱢᱟ ᱩᱸᱱᱟᱹᱜ ᱠᱤᱪᱷᱩ ᱦᱚᱸ ᱵᱟᱞᱮ ᱪᱤᱠᱟ ᱮᱢ ᱫᱟᱲᱮᱭᱟᱜᱼᱟ ᱥᱮ ᱾ ᱮᱰᱮᱠᱷᱟᱱ ᱩᱱᱠᱤᱱ ᱚᱸᱰᱮ ᱠᱤᱱ ᱜᱚᱲᱚ ᱟᱞᱮᱭᱟ ᱯᱚᱭᱥᱟ ᱞᱮ ᱮᱢᱟ ᱠᱤᱱᱟᱹ ᱾
ᱦᱮᱸ, ᱦᱮᱸ, ᱡᱟᱭᱦᱳᱠ ᱚ ᱾ ᱚᱱᱟ ᱟᱸᱡᱚᱢ ᱠᱟᱛᱮᱜ ᱟᱹᱰᱤ ᱵᱷᱟᱹᱜᱤᱧ ᱵᱩᱡᱽ ᱠᱮᱫᱟ ᱡᱮ ᱟᱵᱚ ᱥᱟᱱᱛᱟᱲ ᱦᱚᱸ ᱚᱱᱠᱟ ᱟᱭ ᱫᱟᱠᱚ ᱥᱮ ᱚᱝᱠᱟ ᱵᱷᱟᱜᱮ ᱢᱤᱫᱴᱟᱱ ᱫᱚᱠᱟᱱ ᱠᱚ ᱠᱷᱩᱞᱟᱹᱣ ᱠᱟᱫᱟ ᱾ ᱦᱮᱸ ᱥᱮ, ᱚᱱᱟ ᱢᱤᱫᱴᱟᱝ ᱟᱹᱰᱤ ᱢᱤᱫᱴᱟᱝ ᱜᱚᱨᱚᱵᱽ ᱟᱱᱟᱜ ᱠᱟᱛᱷᱟ ᱜᱮ ᱠᱟᱱᱟ ᱾ ᱦᱮᱸ ᱥᱮ, ᱡᱮᱦᱮᱛᱩ ᱟᱵᱚ ᱥᱟᱱᱛᱟᱲᱟᱜ ᱩᱱᱟᱹᱜ ᱵᱟᱝ ᱧᱮᱞᱚᱜᱚᱜᱼᱟ ᱦᱮᱸ ᱥᱮ ᱾
ᱦᱮᱸ ᱦᱮᱸ ᱦᱮᱸ ᱾
ᱛᱚ ᱩᱱᱟᱹᱜ ᱵᱟᱝ ᱧᱮᱞᱚᱜᱚᱜᱼᱟ ᱥᱮ ᱟᱹᱰᱤ ᱠᱚᱢ ᱜᱮ ᱚᱱᱠᱟ ᱦᱮᱱᱟᱜ ᱵᱚᱱᱟ ᱥᱮ, ᱛᱚ ᱱᱚᱸᱰᱮ ᱢᱤᱫᱴᱟᱝ ᱠᱩᱠᱞᱤ ᱨᱟᱠᱟᱵ ᱠᱟᱱᱟ ᱱᱚᱸᱰᱮ ᱤᱧᱟᱹᱜ ᱢᱤᱫᱴᱟᱝ ᱢᱚᱱᱮ ᱨᱮ ᱢᱤᱫᱴᱟᱝ ᱠᱩᱠᱞᱤ ᱨᱟᱠᱟᱵ ᱠᱟᱱᱟ, ᱚᱱᱟᱧ ᱠᱩᱞᱤᱭᱮᱫ ᱢᱮᱭᱟ ᱱᱟᱥᱮ ᱫᱷᱟᱨᱟ ᱠᱟᱹᱴᱤᱡ ᱞᱟᱹᱭ ᱜᱮ ᱟᱢᱟᱜ ᱢᱚᱱᱮ ᱛᱮ ᱪᱮᱫ ᱢᱚᱱᱮᱭᱟ ᱟᱨᱠᱤ ᱦᱮᱸ ᱥᱮ? ᱛᱚ ᱟᱹᱰᱤ ᱟᱹᱰᱤ ᱦᱚᱲ ᱜᱮᱠᱚ ᱞᱟᱹᱭᱟ ᱡᱮ ᱥᱟᱱᱛᱟᱲ ᱫᱟᱨᱟᱭ ᱛᱮᱫᱚ ᱥᱮ ᱟᱵᱚ ᱥᱟᱱᱛᱟᱲ ᱫᱟᱨᱟᱭ ᱛᱮᱫᱚ ᱚᱱᱠᱟ ᱵᱮᱵᱽᱥᱟ ᱠᱚ ᱥᱮ ᱵᱤᱡᱽᱱᱮᱥ ᱠᱚ ᱵᱟᱝ ᱦᱩᱭᱩᱜ ᱜᱮᱭᱟ ᱾ ᱛᱚ ᱱᱚᱣᱟ ᱵᱟᱨᱮ ᱛᱮ ᱟᱢ ᱪᱮᱫ ᱮᱢ ᱞᱟᱹᱭᱟ?
ᱱᱚᱣᱟ ᱫᱚ ᱮᱠᱫᱚᱢ ᱤᱧ ᱫᱩᱧ ᱢᱚᱱᱮᱭᱟ ᱱᱚᱣᱟ ᱫᱚ ᱵᱷᱩᱞ ᱠᱟᱛᱷᱟ ᱠᱟᱱᱟ ᱾ ᱡᱟᱦᱟᱸᱭ ᱱᱚᱶᱟ ᱠᱚ ᱞᱟᱹᱭᱟ ᱥᱮ
ᱦᱮᱸ ᱾
ᱪᱮᱫ ᱞᱮᱠᱟ ᱨᱮ ᱪᱮᱫᱟᱜ ᱵᱟᱢ ᱫᱟᱲᱮᱭᱟᱜᱼᱟ ᱥᱟᱱᱛᱟᱲ ᱫᱚ ᱪᱮᱫᱟᱜ ᱵᱟᱵᱚᱱ ᱫᱟᱲᱮᱭᱟᱜᱼᱟ ᱞᱟᱹᱭ ᱢᱮ ᱟᱢ ᱜᱮ? ᱟᱵᱚᱣᱟᱜ ᱫᱚ ᱟᱵᱩ ᱫᱚ ᱵᱩᱫᱽᱫᱷᱤ ᱠᱚ ᱵᱟᱹᱱᱩᱜ ᱛᱟᱵᱚᱱᱟ ᱥᱮ ᱪᱮᱫᱞᱮᱠᱟ?
ᱦᱩᱸ ᱦᱩᱸ ᱾
ᱟᱵᱚᱣᱟᱜ ᱦᱚᱸᱛᱚ ᱵᱩᱫᱽᱫᱷᱤ ᱠᱚ ᱦᱮᱱᱟᱜ ᱛᱟᱵᱚᱱᱟ, ᱟᱵᱚ ᱦᱚᱸᱛᱚ ᱢᱤᱫᱴᱮᱱ ᱟᱵᱚᱣᱟᱜ ᱤᱭᱟᱹ ᱢᱟᱱᱮ ᱫᱤᱱᱟᱹᱢ ᱡᱤᱭᱚᱱ ᱦᱟᱯᱮᱱ ᱫᱤᱱᱨᱮ ᱪᱤᱠᱟᱹᱛᱮᱵᱚᱱ ᱛᱟᱦᱮᱱᱟ, ᱪᱤᱠᱟᱹᱛᱮᱵᱚᱱ ᱯᱚᱭᱥᱟ ᱵᱚᱱ ᱟᱨᱡᱟᱣ ᱫᱟᱲᱮᱭᱟᱜᱼᱟ, ᱴᱟᱠᱟ ᱯᱚᱭᱥᱟ ᱪᱤᱠᱟᱹᱛᱮ ᱦᱤᱡᱩᱜ ᱛᱟᱵᱚᱱᱟ ᱟᱵᱚ ᱴᱷᱮᱱ? ᱚᱱᱟ ᱦᱚᱸᱛᱚ ᱥᱟᱱᱛᱟᱲᱟᱜ ᱪᱤᱱᱛᱟᱹ ᱠᱚ ᱛᱟᱦᱮᱱ ᱜᱮᱭᱟ ᱾
ᱮᱠᱟᱞ ᱮᱠᱟᱞ, ᱡᱮᱦᱮᱛᱩ ᱟᱵᱚ ᱦᱚᱸ ᱢᱟᱹᱱᱢᱤ ᱠᱟᱱᱟ ᱵᱚᱱ ᱦᱮᱸ ᱵᱟᱝ! ᱟᱨ ᱩᱱᱠᱩ ᱦᱚᱸ ᱢᱟᱹᱱᱢᱤ ᱠᱟᱱᱟ ᱠᱚ ᱾
ᱚᱱᱟ ᱦᱩᱰᱤᱧ ᱠᱷᱚᱱ ᱜᱮᱛᱚᱢ ᱞᱟᱹᱴᱩᱜᱼᱟ, ᱟᱞᱮ ᱦᱚᱸ ᱚᱱᱟ ᱩᱱᱟᱹᱜ ᱠᱤᱪᱷᱩ ᱫᱚᱠᱟᱱᱤᱧ ᱞᱟᱹᱭ ᱠᱮᱫ ᱫᱚ ᱚᱱᱟ ᱫᱚ ᱱᱤᱛᱳᱜ ᱟᱜ ᱫᱚ ᱚᱱᱟ ᱦᱩᱰᱤᱧ ᱠᱷᱚᱱᱟᱜ ᱜᱮ ᱟᱞᱮ ᱫᱚᱞᱮ ᱢᱟᱨᱟᱝ ᱠᱟᱫᱟ ᱾ ᱢᱟᱱᱮ ᱡᱚᱠᱷᱚᱱ
ᱫᱚ ᱴᱟᱴᱠᱟ ᱫᱚ ᱛᱤᱥᱦᱚᱸ ᱛᱚ ᱵᱟᱵᱚᱱ ᱢᱟᱨᱟᱝ ᱚᱜᱼᱟ ᱥᱮ ᱠᱟᱹᱴᱤᱡ
ᱦᱳᱭ ᱦᱳᱭ ᱦᱳᱭ ᱾ ᱠᱟᱹᱴ ᱡᱚᱠᱷᱚᱱ ᱤᱭᱟᱹ ᱠᱟᱹᱴᱤᱡ ᱡᱚᱠᱷᱚᱱ ᱫᱚ ᱤᱧ ᱵᱟᱵᱟ ᱯᱷᱳᱱ ᱠᱚ ᱡᱩᱛ ᱵᱟᱲᱟᱭᱮᱫ ᱛᱟᱦᱮᱱᱟ ᱾ ᱢᱟᱱᱮ ᱡᱚᱛᱚ ᱞᱮᱠᱟᱱᱟᱜ ᱡᱤᱱᱤᱥ ᱠᱚ ᱡᱩᱛᱮᱫ ᱛᱟᱦᱮᱱᱟ ᱟᱨᱠᱤ ᱾ ᱟ ᱤᱱᱟᱹ ᱯᱚᱨᱮ ᱚᱱᱮ ᱫᱚᱠᱟ ᱟᱠᱷᱨᱤᱧ ᱠᱮᱜᱼᱟ ᱞᱮ ᱚᱱᱟ ᱠᱚ ᱫᱚᱠᱟᱱ ᱠᱮᱜᱼᱟ ᱞᱮ ᱾ ᱡᱟᱦᱟᱸᱭ ᱱᱚᱣᱟ ᱠᱚᱠᱚ ᱞᱟᱹᱭᱟᱥᱮ, ᱩᱱᱠᱩᱣᱟᱜ ᱫᱚ ᱵᱷᱩᱞ ᱫᱷᱟᱨᱚᱱᱟ ᱠᱟᱱᱟ ᱱᱚᱣᱟ ᱫᱚ ᱾
ᱟᱪᱪᱷᱟ, ᱡᱟᱭᱦᱳᱠ ᱟ ᱫᱚ ᱱᱚᱸᱰᱮ ᱟᱨ ᱢᱤᱫᱴᱟᱝ ᱠᱩᱠᱞᱤ ᱦᱩᱭᱩᱜ ᱠᱟᱱᱟ ᱱᱚᱝᱠᱟ ᱡᱮ ᱡᱟᱦᱟᱸ ᱫᱚᱠᱚ ᱞᱟᱹᱭᱟ ᱡᱮ ᱟᱹᱰᱤ ᱢᱟᱱᱮ ᱢᱮᱫ ᱛᱮᱦᱚᱸ ᱧᱮᱞ ᱦᱩᱭ ᱟᱠᱟᱱᱟ ᱟᱫᱚ ᱠᱟᱨᱚᱱ ᱫᱚ ᱪᱮᱫ ᱠᱟᱱᱟ ᱱᱟᱜ ᱠᱷᱟᱱ ᱵᱟᱰᱟᱭ ᱫᱚ ᱵᱟᱹᱱᱩᱜ ᱦᱮᱸᱥᱮ ᱛᱚ ᱱᱚᱝᱠᱟ ᱠᱟᱱᱟ ᱠᱟᱛᱷᱟ ᱫᱚ ᱡᱮ ᱤᱧᱟᱹᱜ ᱢᱮᱫ ᱛᱮᱦᱚᱧ ᱧᱮᱞ ᱟᱠᱟᱫ ᱠᱚᱣᱟ ᱡᱮ ᱟᱹᱰᱤ ᱜᱟᱱ ᱜᱮ ᱚᱱᱠᱟ ᱠᱚ ᱵᱮᱵᱽᱥᱟᱭ ᱛᱟᱦᱮᱸᱜ ᱠᱚ ᱥᱟᱱᱛᱟᱲ ᱠᱚ ᱟᱵᱚ ᱥᱟᱱᱛᱟᱲ ᱠᱚ, ᱢᱟᱱᱮ ᱤᱧ ᱤᱧᱟᱹᱜ ᱢᱮᱫ ᱛᱮᱫᱚ ᱱᱟᱜ ᱠᱷᱟᱱ ᱤᱧᱟᱹᱜ ᱢᱮᱫ ᱨᱮᱫᱚ ᱵᱟᱨ ᱯᱮ ᱦᱚᱲ ᱜᱤᱧ ᱧᱮᱞ ᱱᱟᱜ ᱠᱷᱟᱱ ᱦᱮᱸ ᱥᱮ ᱟᱞᱮ ᱴᱚᱞᱟ ᱯᱟᱲᱟ ᱠᱚᱨᱮ ᱥᱮ ᱟᱞᱮ ᱴᱚᱴᱷᱟ ᱠᱚᱨᱮ ᱠᱚᱨᱮ ᱛᱚ ᱱᱩᱠᱩᱣᱟᱜ ᱠᱟᱛᱷᱟ ᱜᱤᱧ ᱞᱟᱹᱭᱟᱢ ᱠᱟᱱᱟ ᱡᱮ ᱩᱱᱠᱩ ᱦᱮᱸ ᱥᱩᱨᱩ ᱨᱮᱫᱚ ᱵᱮᱥ ᱵᱷᱟᱜᱤ ᱜᱮ ᱠᱚ ᱮᱸ ᱫᱚᱠᱟᱱ ᱠᱮᱫᱟ ᱠᱚ ᱟᱨ ᱠᱮᱫᱟ ᱠᱚ ᱥᱮ ᱵᱮᱵᱽᱥᱟ ᱠᱮᱫᱟ ᱠᱚ ᱟᱨ ᱠᱮᱫᱟ ᱠᱚ ᱛᱚ ᱢᱟᱡᱷᱮᱴᱟᱜ ᱨᱮ ᱪᱤᱠᱟᱹ ᱩᱱᱠᱩ ᱢᱟᱱᱮ ᱦᱚᱭᱛ ᱮᱠ ᱥᱟᱞ ᱫᱩ ᱥᱟᱞ ᱪᱟᱞᱟᱣ ᱠᱟᱛᱮᱜ ᱟᱫᱚ ᱚᱱᱟ ᱫᱚ ᱠᱤᱱᱛᱩ ᱠᱚ ᱵᱚᱱᱫᱚᱭᱮᱫᱟ, ᱟᱫᱚ ᱪᱮᱫ ᱠᱷᱟᱹᱛᱤᱨ ᱛᱮᱠᱚ ᱵᱚᱱᱫᱚᱭᱮᱫᱟ ᱚᱱᱟ ᱠᱟᱨᱚᱱ ᱫᱚ ᱱᱟᱜ ᱠᱷᱟᱱ ᱵᱟᱹᱧ ᱵᱟᱰᱟᱭᱟ ᱦᱮᱸᱥᱮ ᱾
ᱠᱟᱨᱚᱱ ᱫᱚ ᱦᱩᱭᱩᱜ ᱠᱟᱱᱟ ᱯᱟᱞᱮᱫ ᱯᱟᱞᱮᱫ ᱩᱱᱠᱩ ᱴᱷᱮᱱ ᱡᱤᱱᱤᱥ ᱵᱟᱠᱚ ᱦᱟᱛᱟᱣᱮ-ᱟ ᱾
ᱵᱟᱝ-ᱟ ᱫᱚᱠᱟᱱ ᱢᱟ ᱟᱹᱰᱤ ᱡᱳᱨ ᱜᱮ ᱪᱟᱞᱟᱜ ᱠᱟᱱ ᱛᱟᱦᱮᱸᱫ ᱢᱟᱱᱮ ᱫᱚᱨᱠᱟᱨ ᱵᱤᱥᱟᱞ ᱪᱟᱞᱟᱜ ᱠᱟᱱ ᱛᱟᱦᱮᱸᱫ ᱾ ᱦᱮᱸ ᱡᱮ ᱞᱟᱹᱭ ᱵᱟᱝ ᱜᱟᱱᱚᱜ-ᱟ ᱡᱮ ᱵᱟᱝ ᱪᱟᱞᱟᱜ ᱠᱟᱱᱟ ᱢᱮᱱᱛᱮ ᱾ ᱢᱟᱱᱮ ᱮᱠᱫᱚᱢ ᱵᱷᱟᱜᱮ ᱯᱮᱞᱮᱥ ᱨᱮ ᱢᱤᱫᱴᱟᱝ ᱵᱮᱵᱥᱟ ᱞᱟᱹᱜᱤᱫ ᱛᱮᱫ ᱵᱷᱟᱜᱮ ᱯᱮᱞᱮᱥ ᱞᱟᱜᱟᱜ-ᱟ ᱾ ᱡᱟᱦᱟᱸ ᱪᱟᱦᱤᱫᱟ ᱵᱟᱹᱱᱩᱜ-ᱟ ᱚᱱᱟ ᱪᱟᱦᱤᱫᱟ ᱠᱚᱨᱟᱣ ᱦᱩᱭᱩᱜ-ᱟ ᱚᱸᱰᱮ ᱾ ᱡᱟᱦᱟᱸ ᱫᱚ ᱪᱟᱦᱤᱫᱟ ᱡᱟᱦᱟᱸ ᱠᱚ ᱠᱷᱚᱡᱚᱜ ᱠᱟᱱᱟ ᱚᱱᱟ ᱵᱟᱠ ᱠᱚ ᱧᱟᱢ ᱫᱟ ᱚᱱᱟ ᱡᱤᱱᱤᱥ ᱡᱩᱫᱤᱢ ᱵᱮᱵᱽᱥᱟᱭᱟ ᱚᱱᱟ ᱡᱟᱭᱜᱟ ᱨᱮ ᱱᱤᱥᱪᱚᱭ ᱪᱟᱞᱟᱜ-ᱟ ᱥᱟᱱᱟᱢᱟᱜ-ᱟ ᱜᱮ ᱡᱚᱛᱚ ᱠᱤᱪᱩ ᱪᱟᱞᱟᱜ-ᱟ ᱾ ᱛᱚ ᱢᱮᱱᱠᱷᱟᱱ ᱪᱤᱠᱟᱹᱛᱮ ᱪᱮᱫ ᱠᱚ ᱵᱚᱱᱫᱚ ᱠᱮᱫᱟ ᱚᱱᱟ ᱵᱟᱹᱧ ᱵᱩᱡᱽ ᱞᱮᱫᱟ ᱟᱨᱠᱤ᱾
ᱚ ᱟᱫᱚ ᱦᱟᱸᱜ ᱤᱧ ᱢᱟ ᱵᱟᱹᱧ ᱵᱟᱲᱟᱭᱟ ᱦᱟᱜ ᱩᱱᱟᱹᱜ ᱫᱚ ᱟᱞᱮ ᱫᱚ ᱦᱟᱸᱜ ᱵᱟᱞᱮ ᱵᱚᱱᱫᱚ ᱟᱠᱟᱫᱟ ᱾
ᱦᱳᱭ ᱡᱟᱭᱦᱳᱠ ᱟᱫᱚ ᱱᱚᱝᱠᱟ ᱱᱚᱝᱠᱟ ᱦᱚᱸ ᱦᱩᱭᱳᱭ ᱫᱟᱲᱮᱭᱟᱜ-ᱟ ᱦᱚᱭᱛᱚ ᱾ ᱟᱭᱟᱜ ᱮᱴᱠᱮᱴᱚᱬᱮ ᱡᱟᱦᱟ ᱱᱟᱜ ᱚᱱᱠᱟ ᱦᱩᱭᱮᱱ ᱛᱟᱭᱟ ᱦᱚᱛᱚ ᱴᱟᱠᱟ ᱯᱚᱭᱥᱟ ᱠᱚ ᱦᱳᱭᱛᱳ ᱟᱹᱰᱤ ᱦᱚᱲ ᱛᱚ ᱟᱹᱰᱤ ᱨᱚᱠᱚᱢ ᱵᱮᱯᱟᱨ ᱛᱟᱦᱮᱱ ᱛᱟᱵᱚᱱᱟ ᱾
ᱦᱮᱸ ᱦᱮᱸ ᱦᱮᱸ᱾
ᱦᱚᱭᱛᱳ ᱥᱟᱵ ᱢᱟᱵᱚᱱ ᱡᱮ ᱱᱚᱝᱠᱟ ᱵᱷᱩᱞ ᱦᱚᱭᱛᱚ ᱡᱟᱦᱟᱸ ᱛᱟᱦᱮᱱᱟ ᱚᱱᱟ ᱵᱷᱩᱞ ᱦᱚᱭᱛᱚ ᱨᱟᱹᱯᱩᱫ ᱮᱱ ᱛᱟᱭᱟ ᱾ ᱛᱚᱯᱟᱜ ᱮᱱᱛᱟᱭᱟ ᱟᱹᱰᱤ ᱨᱚᱠᱚᱢ ᱮᱴᱠᱮᱴᱚᱬᱮ ᱛᱟᱦᱮᱱᱟ ᱱᱚᱣᱟ ᱫᱚ ᱵᱟᱝ ᱠᱟᱱᱟ ᱡᱮ ᱥᱟᱱᱛᱟᱲ ᱵᱟᱠᱚ ᱫᱟᱲᱮᱭᱟᱜ-ᱟ ᱾ ᱢᱮᱱᱛᱮ ᱱᱚᱣᱟ ᱫᱚ ᱮᱠᱫᱚᱢ ᱵᱷᱩᱞ ᱫᱷᱟᱨᱚᱱᱟ ᱱᱚᱣᱟ ᱫᱚ ᱤᱧᱦᱧ ᱵᱟᱛᱟᱣᱟ ᱟᱢᱟᱜ ᱡᱟᱦᱟᱸ ᱨᱟᱭ ᱛᱟᱢ ᱚᱱᱟ ᱦᱮᱸ
ᱠᱟᱨᱚᱱ ᱟᱵᱚ ᱦᱚᱸ ᱢᱟᱹᱱᱢᱤ ᱠᱟᱱᱟ ᱵᱚᱱ ᱤᱧ ᱫᱚ ᱱᱚᱣᱟ ᱠᱟᱛᱷᱟ ᱜᱤᱧ ᱵᱟᱲᱟᱭᱟ ᱡᱮ ᱟᱵᱚ ᱢᱤᱫᱴᱟᱝ ᱢᱟᱹᱱᱢᱤ ᱠᱟᱱᱟ ᱵᱚᱱ ᱪᱮᱫᱟᱜ ᱵᱟᱵᱚᱱ ᱫᱟᱲᱮᱭᱟᱜ-ᱟ, ᱢᱟᱹᱱᱢᱤ ᱜᱮᱛᱚ ᱠᱚ ᱫᱟᱲᱮᱭᱟᱜ ᱠᱟᱱᱟ ᱥᱮ᱾
ᱦᱳᱭ ᱦᱳᱭ ᱩᱱᱠᱩ ᱦᱚᱸᱠᱚ ᱢᱟᱹᱱᱢᱤ ᱠᱟᱱᱟ ᱟᱵᱚ ᱦᱚᱸ ᱵᱚᱱ ᱢᱟᱹᱱᱢᱤ ᱠᱟᱱᱟ ᱦᱳᱭ᱾
ᱩᱱᱠᱩ ᱦᱚᱸ ᱵᱩᱨᱫᱷᱤ ᱫᱤᱥᱟᱹ ᱦᱮᱱᱟᱜ ᱛᱟᱠᱚᱣᱟ ᱟᱵᱩᱣᱟᱜ ᱦᱚᱸ ᱵᱩᱨᱫᱷᱤ ᱫᱤᱥᱟᱹ ᱦᱮᱱᱟᱜ-ᱟ᱾ ᱛᱟᱦᱚᱞᱮ ᱪᱮᱫᱟᱜ ᱵᱟᱵᱚᱱ ᱫᱟᱲᱮᱭᱟᱜ-ᱟ ᱦᱮᱸ ᱵᱟᱝ᱾
ᱨᱚᱲ ᱜᱮᱥᱮ ᱵᱷᱤᱱᱟᱹ ᱜᱮ ᱵᱚᱱ ᱨᱚᱲᱟ᱾
ᱦᱳᱭ ᱨᱚᱲ ᱜᱮ ᱥᱮ ᱵᱷᱤᱱᱟ ᱵᱚᱱ ᱨᱚᱲ ᱮᱠᱟᱞ ᱮᱠᱟᱞ ᱮᱠᱟᱞ ᱾
ᱡᱟᱭᱦᱳᱠ ᱟᱨ ᱛᱟᱦᱚᱞᱮ ᱟᱨ ᱚᱱᱠᱟ ᱛᱟᱦᱚᱞᱮ ᱟᱯᱮ ᱚᱱᱟ ᱠᱚᱨᱮ ᱪᱮᱫ ᱞᱮᱠᱟ? ᱮᱸ ᱥᱩᱡᱳᱜᱽ ᱥᱩᱵᱤᱫᱷᱟ ᱪᱮᱫ ᱞᱮᱠᱟ ᱥᱚᱨᱠᱟᱨ ᱯᱟᱦᱟᱴᱟ ᱠᱷᱚᱱᱟᱜ? ᱡᱟᱦᱟᱸ ᱫᱚ ᱫᱟᱜ ᱠᱷᱚᱱᱟᱜ ᱟᱨᱟᱢᱵᱷᱚ ᱠᱟᱛᱮᱫ ᱪᱮᱫ ᱞᱮᱠᱟ?
ᱟᱞᱮ ᱥᱮᱱ ᱫᱚ ᱫᱟᱜ ᱠᱚᱨᱮᱱᱟᱜ ᱫᱚ ᱵᱮᱥ ᱥᱩᱵᱤᱫᱷᱟ ᱜᱮ ᱢᱮᱱᱟᱜ-ᱟ, ᱟᱞᱮ ᱥᱮᱱ ᱫᱚ ᱫᱟᱜ ᱨᱮᱱᱟᱜ ᱚᱵᱷᱟᱵ ᱫᱚ ᱵᱟᱹᱱᱩᱜ ᱟᱠᱟᱫᱟ᱾ ᱢᱟᱱᱮ ᱟᱞᱮ ᱥᱮᱱ ᱫᱚ ᱚᱲᱟᱜ ᱚᱲᱟᱜ ᱚᱱᱟ ᱤᱭᱟᱹ ᱠᱚ ᱦᱟᱛᱟᱜ ᱚᱱᱮ ᱴᱮᱯ ᱠᱚ ᱦᱮᱱᱟᱜ ᱛᱟᱠᱚᱣᱟ ᱚᱲᱟᱜ ᱚᱲᱟᱜ᱾ ᱯᱩᱠᱷᱨᱤ ᱠᱚ ᱦᱮᱱᱟᱜ-ᱟ ᱦᱟᱹᱠᱩ ᱠᱚ ᱪᱟᱥ ᱵᱟᱲᱟ ᱦᱩᱭᱩᱜ ᱜᱮᱭᱟ, ᱫᱟᱜ ᱠᱚᱫᱚ ᱟᱞᱮ ᱥᱮᱫ ᱵᱟᱱᱩᱜ-ᱟ ᱚᱵᱷᱟᱵ ᱫᱚ᱾ ᱚᱱᱟ ᱠᱷᱟᱹᱛᱤᱨ ᱟᱞᱮ ᱥᱮᱱ ᱫᱚ ᱵᱟᱨ ᱫᱷᱢ ᱠᱚ ᱪᱟᱥᱟ ᱛᱚ ᱫᱟᱜ ᱨᱮᱱᱟᱜ ᱚᱵᱷᱟᱵ ᱫᱚ ᱵᱟᱹᱱᱩᱜ ᱟᱠᱟᱫᱟ᱾
ᱟᱪᱪᱷᱟ ᱟᱪᱪᱷᱟ᱾ ᱡᱟᱭᱦᱳᱠ ᱟ ᱚᱠᱛᱚ ᱠᱚᱦᱚᱸ ᱦᱩᱭᱱᱟ ᱟᱹᱰᱤ ᱜᱟᱱ ᱜᱮ ᱦᱮᱸ ᱵᱟᱝ ᱛᱚ ᱴᱷᱤᱠ ᱜᱮᱭᱟ ᱱᱤᱝᱠᱟᱹ ᱜᱮ ᱨᱚᱯᱚᱲ ᱦᱳᱭᱳᱜ-ᱟ᱾
ᱦᱳᱭ ᱦᱳᱭ ᱮᱠᱫᱚᱢ